ᱠᱟᱱᱟ ᱨᱚᱲ
ᱦᱮᱸ ᱟᱸᱡᱚᱢᱚᱜ ᱠᱟᱱᱟ᱾
ᱦᱳᱭ ᱜᱚᱝᱠᱮ, ᱡᱚᱦᱟᱨ ᱜᱤ ᱾
ᱡᱚᱦᱟᱨ ᱜᱮ ᱡᱚᱦᱟᱨ ᱜᱮ ᱜᱚᱝᱠᱮ ᱾
ᱟᱪᱪᱷᱟ ᱜᱚᱝᱠᱮ, ᱛᱟᱦᱞᱮ ᱪᱮᱫ ᱠᱚᱫᱚ ᱪᱤᱠᱟᱹ ᱵᱟᱲᱟ ᱦᱩᱭᱩᱜ ᱠᱟᱱᱟ?
ᱤᱧ ᱠᱟᱹᱴᱤᱡ ᱥᱚᱢᱚᱭ ᱧᱟᱢ ᱟᱛᱮ ᱱᱤᱛᱚᱜ ᱠᱟᱹᱴᱤᱡ ᱨᱚᱯᱚᱲ ᱵᱟᱲᱟ ᱠᱟᱹᱴᱤᱡ ᱥᱚᱢᱚᱭ ᱦᱩᱲᱩ ᱠᱚ ᱦᱩᱭ ᱠᱟᱱᱟ ᱾ ᱟᱨᱚ ᱥᱮᱛᱟᱜ ᱠᱷᱚᱱ ᱦᱟᱸᱜ ᱮᱸ ᱠᱟᱹᱢᱤ ᱠᱚᱛᱮ ᱪᱟᱞᱟᱣ ᱦᱩᱭᱩᱜᱼᱟ ᱛᱚ ᱦᱟᱸᱜ ᱯᱩᱨᱟᱹ ᱧᱤᱫᱟᱹ ᱫᱷᱟᱹᱨᱤᱡ ᱾ ᱟᱫᱚ ᱱᱤᱛ ᱫᱚ ᱦᱟᱸᱜ ᱥᱚᱢᱚᱭ ᱫᱚ ᱦᱟᱸᱜ ᱩᱲᱩᱠ ᱦᱩᱭ ᱠᱟᱱᱟ ᱾
ᱦᱳᱭ ᱜᱚᱝᱠᱮ, ᱟᱪᱪᱷᱟ ᱛᱟᱦᱚᱞᱮ ᱛᱤᱦᱤᱧ ᱫᱚ ᱟᱯᱮ ᱥᱮᱫ ᱫᱚ ᱫᱟᱜ ᱵᱟᱲᱟ ᱞᱮᱫᱟᱭ ᱥᱮ ᱵᱟᱭ ᱫᱟᱜ ᱞᱮᱫᱟ?
ᱦᱮᱸ ᱦᱮᱸ, ᱫᱟᱜ ᱵᱟᱲᱟ ᱞᱮᱫᱟ ᱛᱟᱦᱮᱸᱧ ᱯᱩᱨᱟᱹ ᱫᱤᱱᱟᱹᱢ ᱥᱟᱨᱟ ᱜᱮ ᱵᱷᱟᱜᱤ ᱜᱮ ᱫᱟᱜ ᱵᱟᱲᱟ ᱟᱠᱟᱫᱼᱟᱭ, ᱟᱨ ᱵᱷᱟᱜᱤ ᱜᱮ ᱫᱟᱜ ᱫᱚ ᱡᱚᱢᱟ ᱦᱚᱸ ᱡᱚᱢᱟ ᱟᱠᱟᱱᱟ, ᱟᱨ ᱟᱯᱮ ᱚᱱᱛᱮ ᱫᱚ ᱜᱚᱝᱠᱮ?
ᱦᱳᱭ ᱟᱞᱮ ᱱᱚᱛᱮ ᱦᱚᱸ ᱫᱟᱜ ᱫᱚ ᱛᱤᱦᱤᱧ ᱛᱟᱨᱟᱥᱤᱧ ᱵᱮᱲᱟ ᱠᱷᱚᱡ ᱮ ᱫᱟᱜ ᱠᱮᱫᱟ ᱧᱤᱫᱟᱹ ᱫᱷᱟᱹᱵᱤᱡ ᱾
ᱟᱹᱰᱤ ᱡᱷᱤᱯᱤᱨ-ᱡᱷᱤᱯᱤᱨ ᱜᱮ ᱫᱟᱜ ᱧᱩᱨ ᱦᱩᱭᱱᱟ ᱛᱮᱦᱮᱧ ᱫᱚ ᱾
ᱟ ᱟᱫᱚ ᱛᱮᱦᱮᱧ ᱜᱮ ᱫᱟᱜ ᱥᱮ ᱫᱤᱱᱟᱹᱢ ᱜᱮ ᱫᱟᱜ ᱫᱟᱜᱮ ᱫᱟᱭ?
ᱵᱟᱝ ᱜᱚᱢᱠᱮ, ᱫᱤᱱᱟᱹᱢ ᱫᱚ ᱵᱟᱭ ᱫᱟᱜ ᱠᱟᱫᱟ ᱛᱮᱦᱤᱧ ᱫᱚᱭ ᱫᱟᱜ ᱟᱠᱟᱫᱟ ᱟᱨ ᱚᱱᱟ ᱞᱟᱦᱟ ᱵᱟᱨ ᱯᱮ ᱫᱤᱱ ᱞᱟᱦᱟ ᱫᱟᱜ ᱞᱮᱫᱟᱭ ᱟᱞ ᱥᱮᱫ ᱫᱚ ᱾ ᱟᱫᱚ ᱜᱚᱝᱠᱮ ᱟᱯᱮ ᱥᱮᱫ ᱫᱚ ᱛᱟᱦᱚᱞᱮ ᱦᱩᱲᱩ ᱠᱚᱫᱚ ᱯᱮ ᱟᱯᱷᱚᱨ ᱵᱟᱲᱟᱣ ᱠᱟᱫᱟ ᱥᱮ ᱟᱹᱣᱨᱤ?
ᱦᱮᱸ ᱮᱭ, ᱟᱨᱟᱢᱵᱷᱚ ᱫᱚ ᱦᱟᱸᱜ ᱟᱨᱟᱢᱵᱷᱚ ᱜᱚᱫ ᱠᱟᱱᱟ ᱾ ᱮᱢ ᱫᱟᱜ ᱠᱷᱟᱹᱛᱤᱨ ᱠᱟᱹᱴᱤᱡ ᱢᱟᱱᱮ ᱱᱤᱛᱚᱜ ᱥᱤᱭᱩᱜ ᱠᱚ ᱟᱨᱟᱢᱵᱷᱚ ᱟᱠᱟᱱᱟ ᱦᱟᱸᱜ, ᱱᱤᱛ ᱫᱚ ᱠᱟᱹᱢᱤ ᱠᱚᱫᱚ ᱠᱟᱹᱴᱤᱡ ᱞᱟᱦᱟ ᱥᱮᱫ ᱜᱮ ᱦᱮᱡ ᱦᱩᱭ ᱩᱛᱟᱹᱨ ᱟᱠᱟᱱ ᱜᱮᱭᱟ ᱾
ᱟᱪᱪᱷᱟ ᱜᱚᱝᱠᱮ, ᱛᱟᱦᱚᱞᱮ ᱟᱯᱮ ᱥᱮᱫ ᱫᱚ ᱦᱩᱲᱩ ᱠᱚ ᱱᱟᱦᱟᱜ ᱢᱟᱠᱚ ᱨᱚᱦᱚᱭ ᱜᱮ ᱟᱫᱚ ᱡᱟᱦᱟᱸ ᱞᱮᱠᱟ ᱧᱮᱞᱚᱜ ᱠᱟᱱᱟ ᱱᱮᱛᱚᱜ ᱫᱚ ᱟᱞᱮ ᱥᱮᱫ ᱫᱚ ᱴᱮᱠᱴᱟᱨ ᱠᱚᱛᱮ ᱱᱟᱦᱟᱜ ᱠᱚ ᱥᱤᱭᱳᱜ ᱚᱪᱚᱭᱮᱫᱟ ᱠᱷᱮᱛ ᱠᱚ ᱟᱯᱮᱥᱮᱫ ᱫᱚ ᱚᱱᱠᱟ ᱜᱮᱠᱚ ᱥᱤᱭᱳᱜ ᱦᱚᱪᱚᱭᱟ ᱥᱮ ᱮᱸ ᱱᱟᱦᱮᱞ ᱠᱚᱛᱮ ᱠᱚ ᱥᱤᱦᱟᱜ ᱥᱤᱭᱳᱜ ᱜᱮᱭᱟ?
ᱟᱞᱮ ᱱᱚᱛᱮ ᱫᱚ ᱴᱟᱠᱴᱟᱨ ᱠᱚᱛᱮ ᱜᱮ ᱦᱟᱸᱜ, ᱱᱟᱦᱮᱞ ᱫᱚ ᱮᱭ ᱦᱩᱭᱩᱜ ᱠᱟᱱᱟ ᱯᱟᱸᱪ ᱫᱚᱥ ᱵᱚᱪᱷᱚᱨ ᱞᱟᱦᱟ ᱫᱚ ᱦᱟᱸᱜ ᱱᱚᱣᱟ ᱫᱚ ᱵᱚᱱᱫᱚ ᱩᱛᱟᱹᱨ ᱟᱠᱟᱱ ᱞᱮᱠᱟ ᱜᱮ, ᱱᱮᱛᱟᱨ ᱫᱚ ᱦᱟᱸᱜ ᱱᱚᱛᱮ ᱫᱚ ᱴᱟᱠᱴᱟᱨ ᱜᱮ ᱪᱟᱞᱩᱜ ᱠᱟᱱᱟ ᱾
ᱦᱳᱭ ᱡᱟᱦᱟᱸ ᱞᱮᱠᱟ ᱱᱤᱛᱚᱜ ᱫᱚ ᱧᱮᱞᱚᱜ ᱠᱟᱱᱟ ᱱᱟᱦᱮᱞ ᱠᱚᱫᱚ ᱱᱟᱦᱟᱜ ᱵᱟᱹᱭ ᱵᱟᱹᱭ ᱛᱮ ᱫᱩᱲᱩᱵ ᱪᱟᱵᱟᱜ ᱠᱟᱱᱟ ᱾ ᱟᱨ ᱛᱟᱦᱚᱞᱮ ᱦᱩᱲᱩ ᱠᱚ ᱟᱞᱮ ᱥᱮᱫ ᱫᱚ ᱡᱟᱦᱟᱸ ᱞᱮᱠᱟᱧ ᱧᱮᱞ ᱵᱟᱲᱟᱣ ᱠᱟ ᱦᱟᱜ ᱚᱱᱟ ᱜᱟᱹᱰᱤ ᱠᱚᱛᱮ ᱜᱮᱠᱚ ᱜᱮᱫ ᱦᱚᱪᱚᱭᱟ ᱟᱨ ᱠᱤᱪᱷᱩ ᱦᱚᱲ ᱫᱚ ᱡᱟᱦᱟᱸᱭ ᱠᱚ ᱵᱩᱥᱩᱵ ᱠᱚ ᱱᱟᱦᱟᱜ ᱫᱚᱨᱠᱟᱨ ᱟᱠᱚᱣᱟ ᱡᱟᱦᱟᱸᱭ ᱠᱚᱨᱮᱱ ᱰᱟᱝᱨᱟ ᱠᱚ ᱢᱮᱱᱟᱜ ᱠᱚᱣᱟ ᱩᱱᱠᱩ ᱫᱚ ᱱᱟᱦᱟᱜ ᱠᱚ ᱡᱚᱜᱟᱣ ᱫᱚᱦᱚ ᱠᱟᱜᱼᱟ ᱾ ᱟᱯᱮ ᱥᱮᱫ ᱫᱚ?
ᱦᱮᱸ ᱟᱞᱮ ᱦᱚᱸ ᱡᱚᱜᱟ ᱫᱚ ᱡᱚᱜᱟᱣ ᱫᱚᱦᱚ ᱞᱮᱠᱟ ᱜᱮ ᱟᱫᱚ ᱦᱟᱸᱜ ᱠᱤᱪᱷᱩ ᱠᱤᱪᱷᱩ ᱫᱚ ᱦᱟᱸᱜ ᱮᱭ ᱡᱮᱢᱚᱱ ᱮᱭ ᱛᱳᱢᱟᱨ ᱟᱞᱮ ᱫᱚ ᱦᱟᱸᱜ ᱯᱮ ᱯᱮ ᱥᱤᱡᱤᱱ ᱞᱮ ᱪᱟᱥᱟ ᱦᱟᱸᱜ᱾
ᱦᱳᱭ᱾
ᱟᱫᱚ ᱵᱟᱨ ᱥᱤᱧᱟᱜ ᱦᱩᱲᱩ ᱫᱚᱞᱮ ᱫᱚᱦᱚᱭᱟ ᱟᱨ ᱢᱤᱫ ᱥᱤᱡᱤᱱ ᱫᱚ ᱦᱮᱸ, ᱚᱸᱰᱮ ᱫᱚ ᱮ ᱵᱩᱥᱩᱵ, ᱵᱩᱥᱩᱵ ᱠᱚᱫᱚ ᱵᱟᱨ ᱥᱤᱡᱤᱱ ᱨᱮᱱᱟᱜ ᱞᱮ ᱫᱚᱦᱚᱭᱟ ᱟᱨ ᱵᱟᱭ ᱢᱤᱫ ᱥᱤᱡᱤᱱ ᱫᱚ ᱦᱟᱸᱜ ᱵᱟᱝ ᱫᱚᱦᱚ ᱦᱩᱭᱩᱜ ᱜᱮᱭᱟ᱾ ᱚᱱᱟ ᱠᱚᱫᱚ ᱵᱟᱹᱫᱽ ᱨᱮᱜᱮ ᱦᱟᱸᱜ ᱮᱸ ᱫᱷᱚᱨᱟᱣ ᱵᱟᱲᱟ ᱦᱩᱭᱩᱜ ᱜᱮᱭᱟ᱾
ᱦᱳᱭ᱾
ᱟᱫᱚ ᱟᱯᱮ ᱥᱮᱫ ᱫᱚ ᱚᱠᱟᱞᱮᱠᱟ ᱪᱟᱥ ᱵᱟᱲᱟ ᱫᱚ ᱦᱩᱭᱩᱜ ᱜᱮᱭᱟ?
ᱦᱳᱭ ᱜᱚᱝᱠᱮ ᱟᱞᱮ ᱥᱮᱫ ᱫᱚ ᱵᱚᱪᱷᱚᱨ ᱨᱮ ᱵᱟᱨ ᱫᱷᱟᱣ ᱦᱩᱭᱩᱜ-ᱟ, ᱱᱚᱜᱼᱚᱭ ᱢᱤᱫ ᱫᱷᱟᱣ ᱫᱚ ᱥᱤᱛᱩᱝ ᱦᱩᱲᱩ ᱟᱨ ᱱᱚᱜ-ᱚᱭ ᱱᱤᱛ ᱱᱤᱛᱳᱜ ᱫᱚ ᱵᱚᱨᱥᱟ ᱦᱩᱲᱩ ᱱᱟᱜ ᱱᱤᱛᱳᱜ ᱫᱚ ᱟᱫᱚ ᱵᱩᱥᱩᱵ ᱠᱚᱫᱚ ᱡᱟᱦᱟᱸᱭ ᱠᱚᱠᱚ ᱫᱚᱨ ᱠᱟᱨ ᱠᱚᱣᱟ ᱜᱟᱹᱭ ᱰᱟᱝᱨᱟ ᱠᱚ ᱢᱮᱱᱟᱜ ᱠᱚᱛᱟᱠᱚᱣᱟ ᱱᱟᱦᱟᱜ ᱟᱫᱚ ᱩᱜᱠᱩ ᱫᱚᱠᱚ ᱫᱚᱦᱚᱭᱟ ᱟᱨ ᱡᱟᱦᱟᱸᱭ ᱠᱚ ᱵᱟᱝ ᱫᱚᱨᱠᱟᱨᱟᱠᱚᱣᱟ ᱩᱝᱠᱩ ᱫᱚ ᱚᱱᱟ ᱜᱟᱹᱰᱤ ᱛᱮᱜᱮ ᱱᱟᱦᱟᱜ ᱠᱚ ᱜᱮᱫ ᱦᱚᱪᱚᱭᱟ ᱦᱩᱲᱩ ᱠᱚᱫᱚ᱾ ᱮᱠᱟᱞᱛᱮ ᱢᱤᱫ ᱫᱷᱟᱣ ᱨᱮ ᱦᱩᱲᱩ ᱠᱟᱛᱮᱜ ᱜᱮ ᱩᱰᱩᱝ ᱩᱛᱟᱹᱨᱚᱜ-ᱟ᱾
ᱦᱮᱸ ᱦᱮᱸ᱾ ᱟᱫᱚ ᱱᱚᱛᱮ ᱨᱮᱫᱚ ᱦᱟᱸᱜ ᱰᱟᱝ, ᱰᱟᱝᱨᱤ ᱠᱚ ᱦᱚᱸ᱾ ᱠᱚᱢ ᱜᱮ ᱨᱮᱦᱚᱸ ᱟᱫᱚ ᱵᱟᱨ ᱪᱟᱥ ᱨᱮᱱᱟᱜ ᱵᱩᱥᱩᱫ ᱫᱚ ᱫᱚᱦᱚ ᱜᱮ ᱫᱚᱨᱠᱟᱨ ᱠᱟᱱᱟ ᱦᱟᱸᱜ᱾ ᱪᱟᱥ ᱰᱟᱝᱨᱤ ᱠᱚᱦᱚᱸ ᱵᱮᱥ ᱵᱟ ᱵᱮᱥ ᱜᱮᱠᱚ ᱡᱚᱢᱮᱫ ᱛᱟᱞᱮᱭᱟ ᱦᱮᱸ᱾ ᱫᱚᱦᱚ ᱫᱚᱞᱮ ᱫᱚᱦᱚᱭᱮᱫ ᱜᱮᱭᱟ ᱦᱟᱸᱜ ᱵᱟᱨ ᱥᱤᱡᱤᱱ, ᱟᱫᱚ ᱢᱤᱫ ᱥᱤᱡᱟᱱᱟᱜ ᱫᱚ ᱦᱟᱸᱜ᱾ ᱫᱷᱚᱨᱟᱣ ᱦᱩᱭᱩᱜ ᱠᱟᱱᱟ ᱵᱟᱹᱫᱽ ᱨᱮ᱾ ᱟᱫᱚ ᱜᱚᱝᱠᱮ ᱟᱹᱵᱤᱱᱟᱜ ᱟᱹᱛᱩ ᱫᱤᱥᱚᱢ ᱫᱚ?
ᱦᱳᱭ ᱟᱹᱞᱤᱧ ᱫᱚ ᱱᱟᱜ-ᱟ ᱱᱟᱛᱮ ᱞᱤᱧ ᱯᱟᱲᱟᱜ ᱠᱟᱱᱟ ᱱᱚᱣᱟ ᱢᱟᱞᱫᱟ ᱡᱮᱞᱟ ᱥᱮᱡ᱾
ᱟᱪᱷᱟ-ᱟᱪᱷᱟ ᱟᱹᱞᱤᱧ ᱫᱚ ᱯᱚᱥᱪᱤᱢ ᱢᱮᱫᱽᱱᱤᱯᱩᱨ ᱡᱮᱞᱟ ᱠᱷᱚᱡ᱾
ᱟᱪᱷᱟ-ᱟᱪᱷᱟ ᱟᱹᱰᱤ ᱱᱟᱯᱟᱭ᱾
ᱫᱤᱭᱮ, ᱠᱤᱫᱩᱵ ᱵᱟᱲᱟ ᱫᱚ ᱦᱩᱭᱱᱟ ᱥᱮ ᱵᱟᱝ?
ᱦᱳᱭ ᱜᱚᱝᱠᱮ ᱦᱩᱭ ᱵᱟᱲᱟᱣ ᱠᱟᱱᱟ ᱮᱱᱟᱱ ᱧᱚᱜ ᱨᱮᱜᱮ ᱟᱫᱚ ᱱᱤᱛᱚᱜ ᱫᱚ ᱪᱷᱟᱸᱫᱽ ᱥᱮᱫ ᱫᱮᱡ ᱵᱟᱲᱟ ᱦᱩᱭ ᱠᱟᱱᱟ᱾
ᱦᱩᱸ᱾
ᱮᱸᱻ, ᱫᱟᱜ ᱠᱟᱫᱟᱭ ᱛᱚ ᱛᱤᱦᱤᱧ ᱫᱚ ᱟᱹᱰᱤ ᱱᱟᱯᱟᱭ ᱧᱚᱜ ᱜᱮ ᱵᱩᱡᱷᱟᱹᱜ ᱠᱟᱱᱟ᱾ ᱦᱚᱭ ᱵᱟᱲᱟᱭ ᱫᱟᱭ ᱪᱷᱟᱸᱛ ᱨᱮ᱾
ᱡᱮ, ᱢᱮ‌ ᱵᱤ ᱱᱤᱛᱳᱜ ᱫᱚ ᱵᱟᱭ ᱫᱟᱜᱮᱫ-ᱟ᱾
ᱵᱟᱝ ᱵᱟᱝ ᱮᱱᱟᱱ ᱧᱚᱜ ᱨᱮ ᱫᱟᱜ ᱞᱮᱫᱟᱭ ᱟᱞᱮ ᱥᱮᱡ ᱫᱚ, ᱟᱫᱚ ᱱᱤᱛᱚᱜ ᱫᱚ ᱛᱷᱤᱨ ᱠᱟᱫᱟᱭ᱾
ᱟᱸᱜ ᱱᱤᱛᱳᱜ ᱫᱚ ᱨᱤᱢᱤᱞ ᱫᱚ ᱦᱟᱸᱜ ᱵᱷᱟᱜᱤ ᱜᱮ ᱨᱤᱢᱤᱞ ᱜᱮ ᱢᱮᱱᱟᱜ ᱜᱮᱭᱟ ᱱᱤᱛ ᱦᱚᱸ᱾ ᱛᱤᱱ ᱠᱚᱨᱮ ᱪᱚ ᱟᱨᱚ ᱠᱟᱹᱴᱤᱡ ᱮ ᱡᱟᱹᱲᱤ ᱜᱚᱫᱟᱭ ᱦᱟᱸᱜ᱾
ᱦᱳᱭ᱾
ᱢᱚᱴᱟ-ᱢᱩᱴᱤ ᱠᱤᱪᱷᱩ ᱫᱤᱱ ᱦᱩᱭᱩᱜ ᱠᱟᱱᱟ ᱵᱷᱟᱜᱤ ᱜᱮ ᱫᱟᱜ ᱫᱟᱭ᱾ ᱟᱫᱚ ᱫᱤᱱᱟᱹᱢ ᱥᱩᱵᱤᱫᱟ ᱦᱟᱸᱜ ᱥᱩᱵᱤᱫᱟ ᱜᱚᱫᱚᱜ ᱠᱟᱱ ᱜᱮᱭᱟ ᱦᱟᱸᱜ, ᱪᱟᱥ ᱥᱤᱭᱳᱜ ᱫᱚ ᱦᱟᱸᱜ ᱮᱛᱚᱦᱚᱵ ᱟᱠᱟᱱ ᱫᱚ ᱦᱟᱸᱜ᱾ ᱛᱚ, ᱚᱥᱩᱵᱤᱫᱷᱟ ᱦᱚᱸ ᱟᱹᱰᱤᱧ ᱵᱷᱟᱹᱜᱤ ᱜᱮ ᱥᱩᱵᱤᱫᱷᱟᱜ ᱠᱟᱱᱟ᱾
ᱟᱫᱚᱻ ᱱᱤᱛᱳᱜ ᱫᱷᱟᱹᱵᱤᱡ ᱛᱮᱫᱚ ᱟᱹᱞᱤᱧ ᱫᱚ ᱟᱯᱮ ᱥᱮᱫ ᱨᱮᱜᱮ ᱱᱟᱦᱟᱜ ᱞᱤᱧ ᱛᱟᱦᱮᱸ ᱦᱟᱛᱟᱲᱚᱜ ᱠᱟᱱᱟ, ᱚᱱᱟ ᱛᱮ ᱨᱮᱜᱮ ᱞᱤᱧ ᱛᱟᱦᱮᱱ ᱠᱟᱱᱟ, ᱚᱱᱟ ᱠᱤᱪᱷᱩ ᱞᱟᱦᱟ ᱧᱚᱜ ᱠᱷᱚᱡ ᱜᱮ, ᱟᱨ ᱟ, ᱚᱱᱠᱟ ᱚᱞᱚᱜ ᱯᱟᱲᱦᱟᱜ ᱫᱚᱨᱠᱟᱨ ᱠᱷᱟᱹᱛᱤᱨ ᱛᱮᱜᱮ ᱟᱯᱮ ᱥᱮᱫ ᱨᱮᱜᱮ ᱢᱮᱱᱟᱜ ᱦᱟᱛᱟᱲ ᱠᱟᱫ ᱞᱤᱧᱟᱹ, ᱟᱫᱚ ᱚᱲᱟᱜ ᱠᱚ ᱥᱮᱫ ᱫᱚ ᱱᱟᱜ ᱪᱟᱞᱟᱣ ᱵᱟᱲᱟ ᱦᱩᱭᱩᱜ ᱜᱮᱭᱟ ᱢᱟᱡᱷᱮ ᱢᱟᱡᱷᱮ ᱢᱚᱫᱽᱫᱷᱮ ᱨᱮ᱾
ᱟᱪᱷᱟ-ᱟᱪᱷᱟ-ᱟᱪᱷᱟ, ᱚᱞᱚᱜ ᱯᱟᱲᱦᱟᱜ ᱠᱷᱟᱛᱤᱨ ᱱᱚᱛᱮ ᱨᱮᱜᱮ?
ᱦᱳᱭ ᱦᱳᱭ ᱟᱯᱮ ᱥᱮᱫ ᱨᱮᱜᱮ ᱱᱤᱛᱳᱜ ᱫᱚ ᱢᱮᱱᱟᱜ ᱦᱟᱛᱟᱲ ᱞᱤᱧᱟᱹ᱾
ᱟᱪᱪᱷᱟ ᱟᱪᱪᱷᱟ ᱾
ᱟᱪᱪᱷᱟ ᱜᱚᱝᱠᱮ ᱛᱟᱦᱚᱞᱮ ᱟᱯᱮ ᱥᱮᱫ ᱫᱚ ᱛᱟᱦᱚᱞᱮ, ᱫᱚᱢᱮ ᱱᱟᱦᱟᱜ ᱵᱤᱨ ᱠᱚ ᱢᱮᱱᱟᱜᱼᱟ ᱦᱮᱸ ᱥᱮ ᱾
ᱵᱟᱝ ᱵᱤᱨ ᱠᱚᱫᱚ ᱚᱱᱠᱟ ᱫᱚ ᱵᱟᱹᱱᱩᱜᱼᱟ, ᱱᱚᱣᱟ ᱫᱚ ᱦᱟᱸᱜ ᱱᱤᱛᱚᱜ ᱫᱚ ᱾ ᱟᱸ ᱛᱩᱢᱟᱨ ᱞᱟᱹᱭ ᱜᱟᱱᱚᱜᱼᱟ ᱱᱚᱣᱟ ᱫᱚ, ᱴᱟᱣᱩᱱ ᱮᱞᱟᱠᱟ ᱫᱷᱟᱨᱮ ᱟᱨ ᱪᱮᱫ, ᱦᱮᱸᱼᱼ
ᱟᱪᱪᱷᱟ ᱟᱪᱪᱷᱟ ᱾
ᱟᱨ ᱱᱚᱣᱟ ᱱᱚᱸᱰᱮ ᱫᱚ ᱵᱤᱨ ᱠᱚᱫᱚ ᱩᱱᱟᱹᱜ ᱵᱟᱹᱱᱩᱜᱼᱟ, ᱛᱚ ᱵᱟᱹᱫᱽ ᱵᱟᱹᱭᱦᱟᱹᱲ ᱠᱚ ᱰᱷᱮᱨ ᱧᱚᱜ ᱜᱮ ᱢᱮᱱᱟᱜᱼᱟ ᱾ ᱪᱟᱥ ᱵᱟᱥ ᱜᱮᱭ ᱱᱚᱛᱮ ᱨᱮᱱ ᱦᱚᱲ ᱠᱚᱣᱟᱜ ᱫᱚ ᱵᱷᱚᱨᱥᱟ ᱛᱚ ᱾ ᱚ ᱦᱟᱸᱜ ᱵᱤᱨ ᱠᱚᱫᱚ ᱩᱱᱟᱹᱜ ᱫᱚ ᱦᱟᱸᱜ ᱵᱟᱹᱱᱩᱜ ᱾
ᱡᱟᱸᱦᱟ ᱞᱮᱠᱟ ᱧᱮᱞ ᱵᱟᱲᱟ ᱦᱩᱭ ᱟᱠᱟᱱᱟ, ᱟᱯᱮ ᱱᱚᱛᱮ ᱫᱚ ᱾ ᱵᱤᱨ ᱠᱚᱜᱮ ᱱᱟᱦᱟᱜ ᱡᱟᱹᱥᱛᱤ ᱢᱮᱱᱟᱜᱼᱟ, ᱧᱮᱞ ᱦᱩᱭ ᱠᱟᱱᱟ ᱥᱟᱨᱡᱚᱢ ᱵᱤᱨ ᱢᱮᱱᱟᱜ ᱟᱠᱟᱫᱟ ᱾
ᱦᱮᱸ ᱢᱮᱱᱟᱜ ᱫᱚ ᱢᱮᱱᱟᱜᱼᱟ, ᱟᱫᱚ ᱚᱱᱟ ᱫᱚ ᱦᱟᱸᱜ ᱮᱸᱜ ᱮᱴᱟᱜ ᱥᱮᱫ ᱾ ᱟᱞᱮ ᱟᱹᱛᱩᱼᱼ ᱩᱱᱫᱚ ᱢᱟᱱᱮ ᱡᱟᱦᱟᱸ ᱡᱟᱭᱜᱟ ᱨᱮ ᱢᱮᱱᱟᱜᱼᱟ, ᱚᱱᱟ ᱡᱟᱭᱜᱟ ᱨᱮᱫᱚ ᱦᱟᱸᱜ ᱠᱟᱹᱴᱤᱡ ᱴᱟᱣᱩᱱ ᱮᱞᱟᱠᱟ ᱫᱷᱟᱨᱮ ᱠᱟᱱᱟ ᱦᱟᱸᱜ ᱾ ᱟᱫᱚ ᱯᱚᱥᱪᱤᱢ ᱢᱮᱫᱽᱱᱤᱯᱩᱨ ᱮᱠᱫᱚᱢ ᱢᱩᱪᱟᱹᱫ ᱥᱮᱫ ᱢᱟᱱᱮ ᱡᱟᱦᱟᱸ ᱫᱚ ᱩᱲᱤᱥ ᱥᱟ ᱵᱚᱰᱟᱨ ᱜᱚᱫᱚᱜ-ᱟ ᱦᱟᱸᱜ᱾ ᱚᱱᱟ ᱫᱷᱟᱨᱮ ᱯᱟᱥᱮ ᱫᱚ ᱦᱟᱸᱜ ᱮ ᱵᱩᱨᱩ ᱠᱚ ᱵᱤᱨ ᱠᱚ ᱢᱮᱱᱟᱜᱼᱟ ᱵᱷᱟᱜᱤ ᱜᱮ ᱾
ᱦᱳᱭ ᱦᱳᱭ ᱾
ᱟᱫᱚ ᱚᱱᱛᱮ ᱱᱟᱜ ᱫᱚ ᱦᱟᱸᱜ ᱪᱟᱥ-ᱵᱟᱥ ᱫᱚ ᱟᱨᱚ ᱮᱴᱟᱜ ᱨᱚᱠᱚᱢ ᱚᱱᱛᱮ ᱫᱚ ᱦᱟᱸᱜ ᱢᱤᱫ ᱥᱤᱡᱟᱹᱱ ᱜᱮᱠᱚ ᱪᱟᱥᱟ ᱦᱟᱸᱜ ᱾ ᱫᱟᱜ ᱨᱮᱱᱟᱜ ᱵᱮᱵᱚᱥᱛᱟ ᱦᱟᱸᱜ ᱠᱚᱢ ᱜᱮ ᱠᱷᱟᱹᱛᱤ ᱨᱚᱜᱼᱟᱭ ᱾
ᱟᱪᱪᱷᱟ ᱾ ᱟᱫᱚ ᱛᱟᱦᱮᱞᱮ ᱜᱚᱝᱠᱮ ᱟᱯᱮᱥᱮᱫ ᱫᱚ ᱦᱩᱲᱩ ᱪᱷᱟᱲᱟ ᱟᱨ ᱪᱮᱫ ᱠᱚ ᱪᱟᱥ-ᱵᱟᱥ ᱱᱚᱝᱠᱟ ᱦᱩᱭᱩᱜ ᱜᱮᱭᱟ?
ᱟᱞᱮᱥᱮᱫ ᱫᱚ ᱪᱟᱥ-ᱵᱟᱥ ᱵᱚᱞᱛᱮ ᱫᱚ ᱦᱟᱸᱜᱼᱼ ᱢᱩᱠᱠᱷᱚ ᱪᱟᱥ ᱡᱩᱫᱤ ᱞᱟᱹᱭ ᱜᱟᱱᱚᱜᱼᱟ, ᱚᱱᱟ ᱫᱚ ᱦᱩᱭᱩᱜ ᱠᱟᱱᱟ ᱦᱩᱲᱩ ᱜᱮ ᱦᱟᱸᱜ ᱾ ᱦᱮᱸ ᱟᱨ ᱤᱭᱟᱹ ᱚᱱᱠᱟ ᱛᱟᱞᱟ ᱢᱟᱞᱟ ᱨᱮ ᱵᱟᱫᱟᱢ ᱠᱚᱜᱮ ᱪᱟᱥ ᱵᱟᱲᱟ ᱦᱩᱭᱩᱜ ᱜᱮᱭᱟ ᱾ ᱵᱟᱫᱟᱢ ᱠᱚ ᱢᱟᱡᱷᱮ ᱢᱟᱡᱷᱮ ᱥᱚᱵᱽᱡᱤ ᱠᱚ ᱾ ᱤᱱᱟᱹ ᱦᱩᱲᱩ ᱜᱮ ᱦᱟᱸᱜ ᱟᱞᱮ ᱫᱚ ᱢᱩᱠᱠᱷᱚ ᱪᱟᱥ ᱠᱟᱱᱟ ᱟᱨ ᱪᱮᱫ ᱾
ᱦᱚᱭ
ᱛᱚ ᱦᱮᱸ, ᱟᱯᱱᱟᱨ ᱦᱚᱲ ᱠᱚᱢᱟ ᱪᱟᱥ-ᱵᱟᱥ ᱜᱮ ᱵᱷᱚᱨᱥᱟ ᱛᱚ ᱾ ᱟᱫᱚ ᱥᱩᱫᱷᱩᱼᱼ ᱦᱩᱲᱩ ᱡᱟᱦᱟᱸ ᱪᱟᱥᱚᱜᱼᱟ ᱤᱱᱟᱹᱜᱮ ᱠᱤᱪᱷᱩ ᱫᱚᱦᱚ ᱚᱲᱟᱜ ᱞᱟᱹᱜᱤᱫ ᱟᱨ ᱠᱤᱪᱷᱩ ᱫᱚᱼᱼ ᱵᱮᱵᱽᱥᱟᱭ ᱠᱷᱟᱹᱛᱤᱨ ᱦᱚᱸ ᱪᱟᱥ ᱦᱩᱭᱩᱜ ᱜᱮᱭᱟ ᱱᱷᱟᱜ ᱦᱮᱸ ᱾
ᱦᱚᱭ ᱚᱱᱠᱟ ᱟᱹᱛᱼᱼ ᱟᱹᱠᱷᱨᱤᱧ ᱞᱟᱹᱜᱤᱫ ᱫᱚ ᱟᱞᱮᱥᱮᱫ ᱫᱚ ᱦᱩᱲᱩ ᱠᱚᱦᱚᱸ ᱠᱚ ᱪᱟᱥ ᱜᱮᱭᱟ, ᱥᱟᱶᱛᱮ ᱟᱹᱞᱩ ᱠᱚ ᱢᱮᱱᱟᱜᱼᱟ, ᱼᱼ ᱛᱩᱲᱤ ᱠᱚ ᱢᱮᱱᱟᱜᱼᱟ ᱾ ᱟᱨ ᱱᱤᱛᱚᱜ ᱫᱚ ᱧᱮᱞᱚᱜ ᱠᱟᱱᱟ ᱵᱟᱹᱲᱛᱤ ᱱᱟᱦᱟᱜ ᱱᱚᱜᱼᱱᱚᱣᱟ ᱯᱟᱴ ᱠᱚᱠᱚ ᱪᱟᱥᱮᱫ ᱛᱟᱞᱮᱭᱟ ᱟᱞᱮᱥᱮᱡ ᱫᱚ ᱾
ᱟᱪᱪᱷᱟ ᱟᱪᱪᱷᱟ ᱾
ᱜᱚᱝᱠᱮ ᱛᱟᱦᱞᱮ ᱯᱟᱴ ᱠᱚᱫᱚ ᱟᱯᱮ ᱥᱮᱫ ᱫᱚᱠᱚ ᱪᱟᱥ ᱜᱮᱭᱟ ᱥᱮ ᱵᱟᱝ?
ᱵᱟᱝ ᱵᱟᱝ ᱱᱚᱛᱮ ᱫᱚ ᱯᱟᱴ ᱠᱚᱫᱚ ᱦᱟᱸᱜ ᱩᱱᱟᱹᱜ ᱫᱚ ᱵᱟᱝ ᱪᱟᱥ ᱵᱟᱲᱟ ᱦᱩᱭᱩᱜ ᱜᱮᱭᱟ ᱾ ᱟᱫᱚ ᱥᱩᱨ ᱥᱩᱯᱩᱨ ᱠᱚᱫᱚ ᱦᱟᱸᱜ ᱟᱹ ᱯᱟᱴ ᱫᱚ ᱦᱟᱸᱜᱼᱼ ᱪᱟᱥ ᱫᱚ ᱵᱚᱞᱛᱮ ᱩᱸ ᱵᱟᱝ ᱩᱛᱟᱹᱨ ᱜᱮ ᱚᱝᱠᱟ ᱫᱚ ᱦᱟᱸᱜ ᱵᱟᱝ ᱞᱟᱹᱭ ᱜᱟᱱᱚᱜᱼᱟ ᱦᱟᱸᱜ ᱾ ᱦᱮᱸ ᱮᱠᱫᱚᱢ ᱠᱚᱢ, ᱮᱠᱫᱚᱢ ᱠᱚᱢ ᱾ ᱡᱟᱦᱟᱸ ᱫᱚ ᱦᱤᱥᱟᱹᱵᱽ ᱨᱮ ᱦᱚᱭᱛᱚ ᱵᱟᱝ ᱦᱚᱸ ᱧᱩᱨ ᱫᱟᱲᱮᱭᱟᱜᱼᱟ, ᱪᱟᱥ ᱫᱚ ᱪᱟᱥᱚᱜ ᱜᱮᱭᱟ ᱵᱟᱝ ᱫᱚ ᱵᱟᱝ ᱾ ᱮᱠᱫᱚᱢ ᱠᱚᱢ ᱧᱚᱜ, ᱟᱫᱚ ᱱᱚᱛᱮ ᱨᱮᱫᱚ ᱦᱟᱸᱜ ᱦᱩᱲᱩᱼᱼ ᱜᱮ ᱰᱷᱮᱨ ᱧᱚᱜ ᱪᱟᱥᱚᱜᱼᱟ ᱟᱨ, ᱱᱚᱝᱠᱟ ᱥᱤᱡᱤᱱ ᱥᱚᱢᱚᱭ ᱠᱚᱨᱮ ᱫᱚ ᱵᱟᱫᱟᱢ ᱜᱮ ᱰᱷᱮᱨ ᱪᱟᱥᱚᱜᱼᱟ ᱾
ᱦᱚᱭ ᱦᱚᱭ ᱡᱟᱸᱦᱟᱸ ᱞᱮᱠᱟ ᱟᱞᱮ ᱥᱮᱫ ᱫᱚ ᱧᱮᱞᱚᱜ ᱠᱟᱱᱟ ᱦᱩᱲᱩ ᱠᱚᱫᱚ, ᱠᱤᱪᱷᱩ ᱠᱤᱪᱷᱩ ᱡᱟᱜᱟ ᱨᱮᱫᱚ ᱵᱟᱹᱲᱛᱤ ᱧᱚᱜ ᱜᱮᱠᱚ ᱨᱚᱦᱚᱭᱟ, ᱟᱨᱦᱚᱸ ᱟᱫᱷᱚᱢ ᱡᱟᱜᱟ ᱨᱮᱫᱚ ᱠᱚᱢ ᱧᱚᱜ ᱜᱮᱠᱚ ᱨᱚᱦᱚᱭᱟ ᱟᱞᱮ ᱱᱚᱛ ᱛᱮ ᱡᱟᱯᱟᱜ ᱧᱚᱜ ᱨᱮᱫᱚ ᱦᱟᱜ
ᱦᱩᱲᱩ ᱠᱚᱫᱚ ᱛᱷᱚᱲᱟ ᱠᱚᱢ ᱧᱚᱜ ᱜᱮ ᱦᱩᱭᱩᱜ ᱜᱮᱭᱟ᱾ ᱟᱫᱚ ᱡᱟᱦᱟᱸ ᱞᱮᱠᱟ ᱧᱮᱞᱚᱜ ᱠᱟᱱᱟ ᱟᱞᱮ ᱥᱮᱫ ᱫᱚ ᱩᱞ ᱵᱟᱜᱟᱱ ᱱᱷᱟᱜ ᱟᱹᱰᱤ ᱵᱟᱹᱲᱛᱤ ᱢᱤᱱᱟᱜᱼᱟ᱾ ᱟᱫᱚ ᱚᱱᱟ ᱩᱞ ᱵᱟᱜᱟᱱ ᱞᱟᱛᱟᱨ ᱨᱮᱫᱚ ᱦᱩᱲᱩ ᱫᱚ ᱱᱷᱟᱜ ᱵᱟᱝ ᱦᱩᱭᱩᱜᱼᱟ ᱩᱱᱟᱹᱜ ᱵᱷᱟᱹᱜᱤ ᱞᱮᱠᱟ ᱫᱚ᱾
ᱦᱮᱸ ᱩᱢᱩᱞ ᱠᱷᱟᱹᱛᱤᱨ ᱟᱨᱠᱤ᱾
ᱦᱚᱭ ᱦᱚᱭ ᱩᱢᱩᱞ ᱠᱷᱟᱹᱛᱤᱨ ᱥᱤᱥᱤᱨ ᱫᱟᱜ ᱠᱚ ᱱᱷᱟᱜ ᱵᱟᱭ ᱧᱟᱢᱟ ᱥᱮ ᱥᱤᱛᱩᱝ ᱠᱚ ᱩᱱᱟᱹᱜ ᱵᱟᱭ ᱧᱟᱢᱟ ᱚᱱᱟ ᱛᱮ ᱩᱞ ᱵᱟᱜᱟᱱ ᱞᱟᱛᱟᱨ ᱠᱚᱨᱮ ᱫᱚ ᱟᱹᱞᱩ ᱜᱮ ᱱᱷᱟᱜ ᱵᱟᱹᱲᱛᱤ ᱠᱚ ᱨᱚᱦᱚᱭ ᱜᱮᱭᱟ ᱟᱞᱮ ᱥᱮᱫ ᱫᱚ᱾
ᱟᱪᱪᱷᱟ ᱟᱪᱪᱷᱟ ᱟᱪᱪᱷᱟ ᱟᱞᱮ ᱱᱚᱛᱮ ᱨᱮᱫᱚ ᱦᱩᱲᱩ ᱜᱮ ᱦᱟᱸᱜ ᱢᱩᱠᱠᱷᱚ ᱪᱟᱥ ᱟᱨ ᱡᱩᱫᱤ ᱚᱝᱠᱟ ᱢᱟᱱᱮ ᱡᱮᱦᱮᱛᱩ ᱴᱟᱭᱤᱢ ᱴᱟᱣᱩᱱ ᱤᱞᱟᱠᱟ ᱫᱷᱟᱨᱟ ᱛᱚ᱾ ᱚᱝᱠᱟ ᱵᱮᱵᱽᱥᱟᱭ ᱠᱷᱟᱹᱛᱤᱨ ᱡᱩᱫᱤ ᱞᱟᱹᱭᱚᱜᱼᱟ ᱦᱟᱹᱠᱩ ᱪᱟᱥ ᱠᱟᱹᱴᱤᱡ ᱰᱷᱮᱨ ᱧᱚᱜ ᱜᱮᱭᱟ ᱟᱞᱮ ᱱᱚᱛᱮ ᱨᱮᱫᱚ᱾ ᱦᱟᱹᱠᱩ ᱠᱚ ᱟᱨ ᱟᱵᱚ ᱦᱚᱲ ᱠᱚᱣᱟᱜ ᱚᱲᱟᱜ ᱠᱚᱨᱮ ᱫᱚ᱾ ᱦᱟᱸᱜ ᱥᱩᱠᱨᱤ ᱜᱮ ᱡᱟᱹᱥᱛᱤ ᱫᱚ ᱪᱟᱥ ᱵᱟᱲᱟ ᱦᱩᱭᱩᱜ ᱜᱮᱭᱟ ᱦᱮᱸ᱾
ᱦᱚᱭ ᱦᱚᱭ
ᱚᱱᱟ ᱠᱚᱦᱚᱸ ᱢᱮᱱᱟᱜ ᱜᱮᱭᱟ᱾
ᱛᱟᱦᱮᱞᱮ ᱜᱚᱝᱠᱮ ᱟᱞᱮ ᱥᱮᱜ ᱡᱮᱢᱚᱱ ᱢᱮᱱᱟᱜ ᱠᱚᱣᱟ ᱥᱤᱢ-ᱥᱩᱠᱨᱤ, ᱢᱮᱨᱚᱢ, ᱵᱷᱤᱰᱤ ᱱᱚᱝᱠᱟᱱ ᱠᱚ ᱡᱤᱭᱟᱹᱞᱤ ᱠᱚ ᱟᱯᱮᱥᱮᱜ ᱠᱚ ᱟᱹᱥᱩᱞ ᱠᱚᱜᱮᱭᱟ?
ᱦᱮᱸ ᱪᱮᱫᱟᱜ ᱮᱸ ᱱᱚᱛᱮ ᱫᱚ ᱥᱩᱠᱨᱤ, ᱥᱤᱢ, ᱜᱮᱰᱮ ᱚᱝᱠᱟ ᱜᱮ᱾ ᱩᱝᱠᱩ ᱠᱚᱜᱮ ᱪᱟᱥ ᱵᱟᱲᱟ ᱦᱩᱭᱩᱜ ᱜᱮᱭᱟ᱾ ᱟᱫᱚ ᱱᱚᱛᱮ ᱫᱚ ᱦᱟᱸᱜ ᱚᱱᱠᱟ ᱥᱤᱢ ᱥᱩᱠᱨᱤ ᱠᱷᱚᱱ ᱫᱚ ᱢᱟᱱᱮ ᱦᱩᱲᱩᱣᱟᱜ ᱪᱟᱹᱦᱤᱫᱟ ᱴᱟᱜ ᱰᱷᱮᱨ ᱟᱛᱚ ᱚᱲᱟᱜ ᱠᱷᱮᱛᱨᱮ ᱟᱨ ᱪᱮᱫ᱾
ᱦᱳᱭ ᱦᱳᱭ
ᱟᱫᱚ ᱥᱤᱢ ᱥᱩᱠᱨᱤ ᱫᱚ ᱡᱟᱭᱦᱳᱠ ᱦᱟᱞᱠᱟ ᱠᱚᱫᱚ ᱪᱟᱥᱵᱟᱥ ᱦᱩᱭᱩᱜ ᱜᱮ ᱡᱟᱹᱥᱛᱤ ᱫᱚ ᱵᱟᱝ᱾
ᱦᱳᱭ ᱟᱞᱮ ᱥᱮᱱ ᱦᱚᱸ ᱟᱹᱛᱩ ᱫᱤᱥᱚᱢ ᱨᱮᱭᱟᱜ ᱚᱲᱟᱜ ᱠᱚᱨᱮ ᱫᱚ, ᱥᱤᱢ, ᱥᱩᱠᱨᱤ ᱱᱩᱠᱩ ᱢᱮᱨᱚᱢ, ᱵᱷᱤᱰᱤ ᱯᱟᱣᱨᱟ ᱠᱚ ᱱᱚᱝᱠᱟᱱ ᱠᱚᱫᱚᱢ ᱧᱟᱢ ᱠᱚᱜᱮᱭᱟ᱾
ᱧᱟᱢ ᱠᱚᱜᱮᱭᱟ᱾ ᱩᱱᱠᱩ ᱜᱮ ᱟᱹᱥᱩᱞ ᱵᱟᱲᱟ ᱦᱩᱭᱩᱜ ᱜᱮᱭᱟ ᱟᱨ ᱚᱱᱠᱟ ᱚᱲᱟᱜ ᱨᱮ ᱟᱹᱥᱩᱞ ᱵᱚᱞᱛᱮ ᱰᱟ ᱰᱟ ᱤᱭᱟᱹ ᱜᱟᱹᱭ ᱠᱚ ᱢᱮᱱᱟᱜ ᱠᱚ ᱛᱟᱞᱮᱭᱟ᱾ ᱱᱤᱭᱟᱹ ᱠᱚ ᱜᱮ ᱪᱟᱥᱵᱟᱥ
ᱟᱞᱮ ᱥᱮᱫ ᱦᱚᱸ ᱜᱟᱹᱭ ᱠᱚᱫᱚ ᱢᱮᱱᱟᱜ ᱠᱚᱜᱮᱭᱟ ᱟᱨ ᱱᱮᱛᱟᱨ ᱫᱚᱢᱟ ᱰᱟᱹᱟᱝᱨᱤ ᱛᱮ ᱥᱤᱭᱳᱜ ᱦᱚᱸ ᱵᱟᱠᱚ ᱥᱤᱭᱳᱜ ᱮᱫᱟ᱾ ᱥᱩᱫᱷᱩ ᱟᱹᱥᱩᱞ ᱠᱚᱜᱮ ᱦᱩᱭᱩᱜ ᱠᱟᱱᱟ ᱱᱟᱦᱟᱜ᱾ ᱞᱟᱦᱟ ᱛᱮᱫᱚ ᱦᱟᱲᱟᱢ ᱵᱤᱫᱟᱹᱞ ᱨᱮ ᱡᱟᱦᱟᱸ ᱞᱮᱠᱟ ᱰᱟᱹᱝᱨᱤ ᱠᱚᱛᱮ ᱜᱮ ᱠᱚ ᱥᱤᱭᱮᱫ ᱛᱟᱦᱮᱱᱟ ᱩᱱᱫᱚ᱾ ᱱᱚᱣᱟ ᱥᱤᱭᱳᱜ ᱜᱟᱹᱰᱤ ᱱᱟᱦᱟᱜ ᱵᱟᱝ ᱛᱟᱦᱮᱸ ᱠᱟᱱᱟ᱾
ᱦᱩᱸ ᱦᱩᱸ ᱦᱩᱸ
ᱚᱱᱟ ᱠᱷᱟᱹᱛᱤᱨ ᱞᱟᱦᱟ ᱛᱮᱫᱚ ᱰᱟᱝᱨᱟ ᱛᱮᱜᱮ ᱥᱤᱭᱩᱜ ᱦᱩᱭᱩᱜ ᱠᱟᱱ ᱛᱟᱦᱮᱱᱟ ᱱᱮᱛᱟᱨ ᱫᱚ ᱦᱚᱸ ᱱᱚᱝᱠᱟ ᱥᱤᱭᱳᱜ ᱞᱟᱹᱜᱤᱫ ᱛᱮ ᱜᱟᱹᱰᱤ ᱠᱚ ᱵᱟᱦᱟᱞ ᱟᱠᱟᱱ ᱛᱮ ᱱᱮᱛᱟᱨ ᱫᱚ ᱜᱟᱹᱰᱤ ᱛᱮᱜᱮ ᱠᱚ ᱥᱤᱭᱳᱜ ᱵᱟᱲᱟᱭᱫᱟ ᱠᱷᱮᱛ ᱠᱚ ᱡᱚᱛᱚ ᱞᱮᱠᱟᱱᱟᱜ ᱜᱮ ᱱᱟᱦᱟᱜ ᱜᱟᱹᱰᱤ ᱛᱮᱜᱮ ᱱᱮᱛᱟᱨ ᱫᱚ ᱠᱟᱹᱢᱤ ᱠᱚᱫᱚ ᱦᱩᱭᱩᱜᱚᱜ ᱠᱟᱱ ᱫᱚ᱾
ᱦᱩᱸ, ᱟᱫᱚ ᱜᱚᱝᱠᱮ ᱟᱯᱮ ᱚᱱᱛᱮᱱᱟᱜ ᱫᱚ ᱦᱟᱥᱟ ᱠᱚᱫᱚ ᱫᱷᱤᱨᱤ ᱦᱟᱥᱟ ᱥᱮ ᱵᱟᱹᱞᱤ? ᱪᱟᱥᱵᱟᱥ ᱫᱚ ᱚᱱᱠᱟ ᱦᱟᱥᱟ᱾
ᱟᱞᱮ ᱥᱮᱫ ᱫᱚ ᱞᱟᱹᱭ ᱞᱮᱠᱷᱟᱡ ᱫᱚ, ᱥᱟᱱᱟᱢ ᱞᱮᱠᱟᱱᱟᱜ ᱦᱟᱥᱟ ᱜᱮ ᱢᱮᱱᱟᱜᱼᱟ ᱚᱱᱟ ᱥᱟᱥᱟᱝ ᱥᱟᱥᱟᱝ ᱟᱜ᱾ ᱡᱟᱦᱟᱸ ᱫᱚ ᱟᱞᱮ ᱫᱚ ᱡᱟᱴᱟᱝ ᱦᱟᱥᱟᱞᱮ ᱢᱮᱛᱟᱜ ᱠᱟᱱᱟ ᱟᱨ, ᱚᱱᱟ ᱵᱟᱹᱞᱠᱟᱹ ᱦᱟᱥᱟ ᱠᱚᱦᱚᱸ ᱢᱮᱱᱟᱜ ᱜᱮᱭᱟ᱾
ᱟᱪᱪᱷᱟ ᱟᱪᱪᱷᱟ ᱟᱷᱟ᱾
ᱛᱟᱦᱚᱞᱮ ᱜᱚᱝᱠᱮ ᱟᱯᱮ ᱥᱮᱫ ᱫᱚ ᱚᱠᱟᱞᱮᱠᱟᱱ ᱦᱟᱥᱟ ᱨᱮ ᱪᱟᱥ ᱠᱚᱫᱚ ᱱᱟᱯᱟᱭ ᱦᱩᱭᱩᱜᱼᱟ᱾
ᱟᱞᱮ ᱱᱚᱛᱮ ᱨᱮᱫᱚ ᱦᱟᱸᱜ ᱚᱱᱟ ᱵᱟᱹᱞᱠᱟᱹ ᱦᱟᱥᱟ ᱡᱟᱦᱟᱸᱵᱤᱱ ᱞᱟᱹᱭ ᱢᱮᱱ ᱠᱮᱫ ᱫᱚ ᱦᱟᱸᱜ ᱚᱱᱠᱟᱱᱟᱜ ᱦᱟᱥ ᱦᱟᱥᱟ ᱠᱚᱜᱮ ᱦᱟᱸᱜ ᱟᱨ, ᱡᱟᱦᱟᱸ ᱵᱤᱨ ᱫᱷᱟᱨᱮ ᱠᱚᱨᱮ ᱡᱟᱦᱟᱸ ᱦᱟᱸᱜ ᱩᱲᱤᱥᱥᱟ ᱥᱮᱫ ᱯᱟᱲᱟᱜ ᱠᱟᱱᱟ ᱦᱟᱸᱜ ᱚᱱᱟ ᱫᱚ ᱚᱱᱛᱮ ᱫᱚ ᱦᱟᱸᱜ ᱠᱟᱹᱴᱤᱡ ᱫᱷᱤᱨᱤ ᱮᱞᱟᱠᱟ, ᱛᱚ ᱚᱱᱛᱮ ᱫᱚ ᱦᱟᱸᱜ ᱠᱤᱱᱛᱩ ᱴᱨᱟᱠᱴᱟᱨ ᱛᱮᱫᱚ ᱦᱟᱸᱜ ᱵᱟᱠᱚ ᱥᱤ ᱜᱮᱭᱟ ᱢᱮᱱ ᱫᱚ, ᱠᱟᱨᱚᱱ ᱫᱷᱤᱨᱤ ᱦᱟᱥᱟ ᱠᱟᱱᱟ ᱦᱟᱸᱜ ᱛᱚ ᱴᱨᱟᱠᱴᱟᱨ ᱛᱮ ᱥᱤᱞᱮ ᱠᱷᱟᱱ ᱫᱚ ᱦᱟᱸᱜ ᱴᱨᱟᱠᱴᱟᱨ ᱨᱮᱱᱟᱜ ᱯᱷᱟᱞ ᱠᱚ ᱨᱟᱹᱯᱩᱫ ᱨᱟᱹᱯᱩᱫᱚᱜ ᱜᱮᱭᱟ ᱟᱨ ᱪᱮᱫ᱾ ᱟᱫᱚ ᱚᱱᱛᱮ ᱫᱚ ᱦᱟᱸᱜ ᱚᱱᱟ ᱠᱷᱟᱹᱛᱤᱨ ᱚᱱᱟ ᱫᱚ ᱵᱟᱝ ᱥᱤᱜ ᱜᱮᱭᱟ ᱚᱱᱛᱮ ᱫᱚ ᱱᱤᱛ ᱱᱟᱦᱮᱞ ᱜᱮ ᱢᱮᱱᱟᱜᱼᱟ᱾ ᱟᱞᱮ ᱱᱚᱛᱮ ᱫᱚ ᱱᱟᱦᱮᱞ ᱫᱚ ᱮᱠᱫᱚᱢ ᱜᱮ ᱟᱫ ᱩᱛᱟᱹᱨ ᱠᱟᱱ ᱞᱮᱠᱟᱜ ᱜᱮ᱾ ᱟᱨ ᱦᱩᱭᱮᱱ ᱜᱮᱭᱟ ᱚᱱᱠᱟ ᱯᱟᱸᱪ ᱫᱚᱥ ᱵᱚᱪᱷᱚᱨ᱾
ᱦᱳᱭ ᱟᱞᱮ ᱥᱮᱫ ᱦᱚᱸ ᱚᱱᱠᱟ ᱜᱮ ᱱᱮᱛᱟᱨ ᱫᱚ, ᱟᱞᱮ ᱥᱮᱫ ᱫᱚ ᱩᱱᱟᱹᱜ ᱫᱷᱤᱨᱤ ᱦᱟᱥᱟ ᱵᱟᱹᱱᱩᱜ ᱨᱮᱦᱚᱸ ᱟᱫᱚ, ᱱᱟᱦᱮᱞ ᱫᱚ ᱟᱞᱮᱥᱮᱫ ᱦᱚᱸ ᱟᱫ ᱪᱟᱵᱟ ᱠᱟᱱᱟ ᱱᱟᱜ ᱜᱟᱹᱰᱤ ᱠᱚ, ᱛᱮᱜᱮ ᱡᱚᱛᱚᱼᱟ ᱠᱟᱹᱢᱤ ᱦᱩᱭᱩᱜ ᱠᱟᱱᱟ ᱱᱮᱛᱟᱨ ᱫᱚ ᱦᱩᱲᱩ ᱨᱚᱦᱚᱭ ᱠᱷᱚᱡ ᱮᱦᱚᱵ ᱠᱟᱛᱮᱫ ᱦᱳᱲᱳ ᱜᱮᱫ ᱫᱷᱟᱹᱵᱤᱡ᱾
ᱦᱩᱸ ᱦᱩᱸ᱾ ᱟᱫᱚ ᱦᱟᱸᱜ ᱦᱤᱥᱟᱹᱵ ᱨᱮᱫᱚ ᱡᱩᱫᱤ ᱧᱮᱞᱚᱜᱼᱟ ᱴᱨᱟᱠᱴᱟᱨ ᱠᱷᱚᱱ ᱫᱚ ᱡᱟᱦᱟᱸ ᱱᱟᱦᱮᱞ ᱡᱟᱦᱟᱸ ᱦᱟᱥᱟᱭ ᱥᱤᱭᱮᱫ ᱛᱟᱦᱮᱸᱫ? ᱚᱱᱟ ᱫᱚ ᱠᱤᱱᱛᱩ ᱱᱩᱭ ᱴᱨᱟᱠᱴᱟᱨ ᱛᱮᱫᱚ ᱵᱟᱭ ᱜᱟᱱᱚᱜᱼᱟ᱾
ᱦᱳᱭ ᱜᱚᱝᱠᱮ ᱡᱟᱦᱟᱸ ᱞᱮᱠᱟ ᱱᱟᱦᱮᱞ ᱛᱮ ᱱᱟᱯᱟᱭ ᱥᱟᱺᱦᱤᱡ ᱥᱤᱭᱳᱜᱚᱜᱼᱟ ᱥᱮ? ᱚᱱᱟ ᱫᱚ ᱱᱟᱦᱟᱜ ᱵᱟᱝ ᱜᱟᱱᱚᱜ ᱠᱟᱱᱟ ᱴᱮᱠᱴᱟᱨ ᱜᱟᱹᱰᱤ ᱛᱮᱫᱚ ᱱᱟᱦᱟᱜ᱾
ᱟᱫᱚ ᱦᱟᱸᱜ ᱱᱤᱛᱚᱜ ᱢᱟ ᱚᱠᱛᱚ ᱨᱮᱱᱟᱜ ᱢᱤᱫᱴᱤᱡ ᱵᱮᱯᱟᱨ ᱠᱟᱱᱟ ᱚᱱᱟ ᱠᱷᱟᱹᱛᱤᱨ ᱦᱚᱲ ᱠᱚᱦᱚᱸ ᱠᱚ ᱞᱚᱜᱚᱱ ᱪᱟᱵᱟ ᱠᱟᱱᱟ᱾
ᱦᱳᱭ ᱜᱚᱝᱠᱮ ᱟᱫᱚᱧ ᱞᱟᱹᱭᱫᱟ ᱛᱤᱦᱤᱧ ᱫᱚ,